ᱦᱮᱞᱳ
ᱦᱮᱸ ᱡᱚᱦᱟᱨ ᱜᱮ ᱜᱚᱢᱠᱮ
ᱡᱚᱦᱟᱨ ᱜᱮ ᱾ ᱦᱮᱸ ᱱᱟᱯᱟᱭ ᱵᱟᱲᱟ ᱜᱮᱭᱟ ᱵᱤᱱ ᱛᱚ?
ᱦᱮᱸ ᱱᱟᱯᱟᱭ ᱵᱟᱲᱟ ᱜᱮ
ᱦᱚᱭ ᱦᱮᱸ ᱛᱟᱦᱚᱞᱮ ᱟᱯᱮ ᱫᱤᱥᱚᱢ ᱥᱮᱫ ᱫᱟᱜ ᱡᱟᱹᱲᱤ ᱠᱚ ᱚᱠᱟᱞᱮᱠᱟ ᱦᱚᱭ?
ᱦᱚᱭ ᱟᱥᱛᱮ ᱟᱥᱛᱮ ᱟᱸᱡᱚᱢᱚᱜ ᱠᱟᱱᱟ ᱨᱚᱲ
ᱦᱮᱸ ᱜᱚᱝᱠᱮ ᱞᱟᱹᱭ ᱫᱟᱞᱤᱧ ᱟᱯᱮ ᱫᱤᱥᱚᱢ ᱥᱮᱫ ᱫᱟᱜ ᱡᱟᱹᱲᱤ ᱚᱠᱟ ᱞᱮᱠᱟ ᱦᱳᱭᱮᱱᱟ?
ᱦᱮᱸ ᱫᱟᱜ ᱡᱟᱹᱲᱤ ᱫᱚ ᱵᱷᱟᱹᱜᱤ ᱜᱮ ᱫᱟᱜ ᱮᱫ ᱜᱮᱭᱟᱭ ᱦᱚᱞᱟ ᱠᱷᱚᱡ ᱵᱟᱨᱯᱮ ᱫᱤᱱ ᱦᱩᱭᱮᱱᱟ ᱫᱟᱜ ᱮᱫ ᱜᱮᱭᱟᱭ ᱯᱩᱨᱟᱹ
ᱟᱪᱷᱟ ᱦᱚᱭ ᱜᱚᱝᱠᱮ ᱛᱟᱦᱚᱞᱮ ᱛᱮᱦᱮᱧ ᱫᱚ ᱟᱵᱚ ᱡᱟᱦᱟᱸ ᱥᱟᱱᱛᱟᱲ ᱥᱟᱶᱛᱟ ᱨᱮ ᱢᱟᱱᱮ ᱵᱟᱯᱞᱟ ᱚᱠᱛᱚ ᱡᱟᱦᱟᱸ ᱦᱟᱺᱰᱤ ᱠᱚ ᱞᱟᱜᱟᱜ-ᱟ ᱦᱮᱸᱥᱮ ᱚᱱᱟ ᱦᱟᱺᱰᱤ ᱠᱚ ᱱᱤᱭᱮ ᱞᱟᱝ ᱜᱟᱯᱟᱞ ᱢᱟᱨᱟᱜ-ᱟ ᱦᱚᱭᱥᱮ
ᱦᱩᱸ
ᱛᱟᱦᱚᱞᱮ ᱜᱚᱢᱠᱮ ᱟᱵᱚ ᱥᱟᱱᱛᱟᱲ ᱥᱟᱶᱛᱟ ᱨᱮ ᱢᱟᱱᱮ ᱪᱮᱫ ᱪᱮᱫ ᱚᱱᱮ ᱵᱟᱯᱞᱟ ᱚᱠᱛᱚ ᱪᱮᱫ ᱪᱮᱫ ᱦᱟᱺᱰᱤ ᱞᱟᱜᱟᱜ-ᱟ ᱱᱚᱣᱟ ᱠᱚ ᱵᱟᱲᱟᱭᱟᱵᱤᱱ? ᱞᱟᱹᱭ ᱥᱚᱫᱚᱨ ᱵᱤᱱ ᱢᱟ ᱠᱟᱹᱴᱤᱡ
ᱨᱚᱲ ᱫᱚᱢᱮ ᱟᱥᱛᱮ ᱟᱸᱡᱚᱢᱚᱜ ᱠᱟᱱ ᱛᱟᱵᱤᱱᱟ ᱛᱚ
ᱦᱮᱸ ᱦᱮᱞᱳ ᱦᱟᱸ ᱜᱚᱝᱠᱮ ᱟᱡᱚᱢ ᱮᱫᱟ ᱵᱤᱱ?
ᱢᱚᱡ ᱛᱮ ᱵᱟᱝ ᱟᱹᱡᱚᱢᱚᱜ ᱠᱟᱱᱟ
ᱟᱵᱤᱱ ᱤᱥᱯᱤᱠᱟᱨ ᱮᱢ ᱟᱛᱟᱵᱤᱱ ᱤᱥᱯᱤᱠᱟᱨ ᱵᱚᱞᱛᱮ
ᱱᱤᱭᱟᱹ ᱨᱮᱫᱚ ᱮᱥᱯᱤᱠᱟᱨ ᱚᱱ ᱛᱮ ᱵᱷᱚᱞᱤᱭᱚᱢ ᱞᱤᱧ ᱮᱢ ᱮᱫᱟ
ᱢᱮᱱᱠᱷᱟᱱ ᱱᱚᱣᱟ ᱫᱚ ᱟᱹᱞᱤᱧ ᱫᱚ ᱴᱷᱤᱠ ᱜᱮᱞᱤᱧ ᱟᱸᱡᱚᱢᱮᱫ-ᱟ ᱠᱷᱟᱡ
ᱦᱚᱭ ᱟᱪᱪᱷᱟ ᱨᱚᱲ ᱵᱮᱱ ᱢᱟ ᱞᱟᱹᱭ ᱵᱤᱱ
ᱚᱱᱮ ᱞᱤᱧ ᱢᱮᱱ ᱠᱮᱫᱟ ᱡᱟᱦᱟᱸ ᱟᱵᱚ ᱥᱟᱶᱛᱟ ᱨᱮ ᱵᱟᱯᱞᱟ ᱦᱩᱭᱩᱜ-ᱟ ᱵᱟᱯᱞᱟ ᱚᱠᱛᱚ ᱢᱟᱱᱮ ᱡᱟᱦᱟᱸ ᱦᱟᱺᱰᱤ ᱠᱚ ᱫᱚᱦᱚᱭᱟ ᱛᱤᱱᱟᱹᱜ ᱴᱩᱠᱩᱡ ᱞᱟᱜᱟᱜ-ᱟ ᱢᱤᱫᱴᱟᱝ ᱵᱟᱯᱞᱟ ᱯᱟᱨᱚᱢ ᱠᱚᱨᱛᱮ ᱜᱮᱞᱮ?
ᱩᱸ ᱚᱱᱟ ᱠᱚᱫᱚ ᱩᱱᱟᱹᱜ ᱵᱟᱲᱟᱭ ᱵᱟᱹᱪᱩᱜ-ᱟ ᱜᱚᱝᱠᱮ ᱟᱵᱤᱱ ᱜᱮ ᱞᱟᱹᱭ ᱵᱤᱱ?
ᱴᱷᱤᱠ ᱠᱟᱪᱷᱮ ᱟᱹᱞᱤᱧ ᱡᱟᱦᱟ ᱞᱮᱠᱟᱞᱤᱧ ᱮᱱᱠᱷᱟᱡ ᱞᱤᱧ ᱤᱭᱟᱹ ᱩᱭᱦᱟᱹᱨ ᱮᱫᱟ ᱥᱮ ᱼᱼ ᱤᱭᱟᱹ ᱵᱟᱰᱟᱭᱟᱞᱤᱧ ᱚᱱᱟ ᱠᱚᱞᱤᱧ ᱞᱟᱹᱭᱮᱫᱟ ᱡᱮᱢᱚᱱ ᱜᱤᱨᱟᱹ ᱛᱚᱞ ᱦᱟᱺᱰᱤ ᱱᱚᱣᱟ ᱦᱟᱺᱰᱤᱼᱼ ᱛᱤ ᱛᱮ ᱡᱚᱠᱷᱚᱱ ᱚᱱᱮ ᱜᱤᱨᱟᱹ ᱠᱚ ᱛᱚᱞᱟ ᱼᱼ
ᱦᱩᱸ ᱦᱚᱭᱜᱮ ᱦᱩᱸ ᱾
ᱟᱨ ᱢᱤᱫᱴᱟᱝ ᱫᱚ ᱦᱩᱭᱳᱜ ᱠᱟᱱᱟ ᱪᱷᱟᱢᱰᱟ ᱛᱚᱞ ᱦᱟᱺᱰᱤ ᱚᱱᱮ ᱪᱷᱟᱢ ᱼᱼ ᱪᱷᱟᱢᱰᱟ ᱡᱚᱠᱷᱚᱱ ᱠᱚ ᱫᱟᱞᱚᱵᱟ ᱾
ᱦᱩᱸ ᱾
ᱦᱮᱸ ᱥᱮ ᱩᱱ ᱚᱠᱛᱚ ᱢᱤᱫᱴᱟᱝ ᱼᱼ ᱟᱨ ᱢᱤᱫᱴᱟᱝ ᱫᱚ ᱦᱚᱨᱚᱜ ᱚᱡᱚᱜ ᱢᱟᱱᱮ ᱥᱟᱥᱟᱝ ᱥᱩᱱᱩᱢ ᱚᱡᱚᱜ ᱚᱠᱛᱚ᱾ ᱩᱱ ᱚᱠᱛᱚ ᱢᱤᱫᱴᱟᱝ ᱦᱟᱺᱰᱤ ᱞᱟᱜᱟᱜ-ᱟ᱾
ᱦᱩᱸᱻ
ᱛᱟᱨᱯᱚᱨᱮ ᱜᱚᱝᱠᱮ ᱵᱟᱹᱨᱭᱟᱹᱛ ᱪᱟᱞᱟᱜ ᱚᱠᱛᱚ ᱾
ᱦᱩᱸ
ᱛᱟᱨᱯᱚᱨᱮ ᱫᱟᱨᱟᱢ ᱫᱟᱜ ᱚᱠᱛᱚᱼᱼ
ᱦᱮᱸ
ᱛᱟᱨᱯᱚᱨᱮ ᱢᱤᱫᱴᱟᱝ ᱥᱤᱥᱤᱨ ᱦᱟᱺᱰᱤ ᱠᱚ ᱞᱟᱹᱭᱟ᱾
ᱦᱩᱸ᱾
ᱚᱱᱟ ᱢᱤᱫᱴᱟᱝ ᱦᱩᱭᱮᱱᱟ᱾
ᱦᱩᱸ᱾
ᱛᱟᱨᱯᱚᱨᱮ ᱦᱩᱭᱩᱜ ᱠᱟᱱᱟ ᱤᱛᱩᱫ ᱥᱤᱱᱫᱩᱨ ᱦᱟᱺᱰᱤ ᱡᱟᱦᱟ ᱚᱱᱮᱼᱼ ᱵᱟᱯᱞᱟ ᱦᱩᱭᱩᱜ-ᱟ ᱦᱮᱸᱥᱮ᱾
ᱦᱩᱸᱻ
ᱢᱟᱱᱮ ᱱᱚᱣᱟ ᱫᱚ ᱠᱚᱲᱟ ᱯᱟᱦᱴᱟ ᱠᱷᱚᱱᱟᱜ ᱞᱤᱧ ᱞᱟᱹᱭ ᱮᱫᱟ ᱢᱟᱱᱮ ᱠᱩᱲᱤ ᱯᱟᱦᱴᱟ ᱨᱮᱱᱟᱜ ᱫᱚ ᱟᱞᱟᱫᱟ ᱜᱮᱭᱟ ᱮᱱᱠᱷᱟᱱ ᱾ ᱱᱚᱣᱟ ᱫᱚ ᱤᱛᱩᱜ ᱥᱤᱱᱫᱩᱨ ᱨᱮ ᱢᱤᱫᱴᱟᱝ ᱦᱟᱺᱰᱤ ᱦᱩᱭᱮᱱᱟ᱾
ᱦᱩᱸᱻ᱾
ᱛᱟᱨᱯᱚᱨᱮ ᱢᱩᱪᱟᱹᱫᱽ ᱨᱮᱫᱚ ᱦᱩᱭᱩᱜ ᱠᱟᱱᱟ ᱪᱷᱟᱢᱰᱟ ᱨᱟᱹᱯᱩᱫ ᱦᱟᱺᱰᱤ᱾
ᱦᱩᱸ
ᱱᱚᱜ ᱱᱚᱣᱟ ᱠᱚ ᱛᱟᱦᱚᱞᱮ ᱜᱚᱝᱠᱮ ᱟᱯᱮ ᱫᱤᱥᱚᱢ ᱼᱼ ᱟᱯᱮ ᱫᱤᱥᱚᱢ ᱨᱮᱫᱚ ᱵᱟᱯᱞᱟ ᱫᱚ ᱚᱠᱟ ᱞᱮᱠᱟ ᱦᱩᱭᱩᱜ ᱜᱮᱭᱟ ᱢᱟᱱᱮ ᱛᱤᱱᱟᱹᱜ? ᱟᱨ ᱟᱯᱮ ᱫᱤᱥᱚᱢ ᱢᱟᱱᱮ ᱟᱵᱚ ᱥᱟᱶᱛᱟ ᱨᱮᱢᱟ ᱵᱟᱯᱞᱟ ᱢᱟ ᱢᱮᱱᱟᱜᱼᱟ ᱥᱟᱛ ᱨᱚᱠᱚᱢ ᱥᱮ ᱟᱴ ᱨᱚᱠᱚᱢ ᱾ ᱢᱮᱱᱠᱷᱟᱱ ᱟᱯᱮ ᱫᱤᱥᱚᱢ ᱫᱚ ᱚᱠᱟᱴᱟᱜ ᱵᱤᱥᱤ ᱪᱚᱞ ᱢᱮᱱᱟᱜ ᱟ ᱵᱟᱯᱞᱟ ᱱᱤᱛᱚᱜ?
ᱵᱟᱯᱞᱟ ᱫᱚ ᱢᱟᱱᱮ ᱟᱵᱚ ᱥᱟᱱᱛᱟᱞ ᱠᱚᱣᱟᱜ ᱫᱚ ᱱᱚᱛᱮ ᱫᱚ ᱛᱷᱚᱲᱟ ᱫᱚᱥ ᱼᱼ ᱛᱷᱚᱲᱟ ᱜᱮ ᱢᱟᱹᱭ ᱫᱤᱠᱩ ᱢᱮᱥᱟᱞ ᱢᱮᱱᱟᱜ ᱠᱚᱣᱟ ᱛᱚ ᱱᱚᱛᱮ ᱫᱚ ᱾ ᱟᱫᱚ ᱚᱱᱟ ᱛᱮ ᱫᱚ ᱩᱱᱟᱹᱜ ᱢᱟᱱᱮ ᱟᱵᱚᱣᱟᱜ ᱡᱟᱦᱟ ᱼᱼ ᱤᱭᱟᱹ ᱴᱟᱹᱭᱤᱯ ᱫᱚ ᱵᱟᱝ ᱠᱚ ᱢᱟᱱᱟᱣᱟ ᱾ ᱛᱷᱚᱲᱟ ᱛᱷᱚᱲᱟ ᱥᱤᱢᱯᱤᱞ ᱥᱤᱢᱯᱤᱞ ᱴᱟᱭᱤᱯ ᱜᱤ ᱟᱨ ᱾ ᱡᱮᱨᱚᱠᱚᱢ ᱦᱟᱺᱰᱤ ᱠᱚ ᱨᱮᱱᱟᱜ ᱾ ᱞᱟᱹᱭ ᱠᱮᱫᱟ ᱚᱱᱠᱟ ᱫᱚ ᱱᱚᱛᱮ ᱫᱚ ᱩᱱᱟᱹᱜ ᱩᱱᱟᱹᱜ ᱫᱚ ᱵᱟᱝᱠᱚ ᱤᱭᱟᱹᱭᱟ ᱾
ᱦᱮᱸ ᱦᱮᱸ ᱟᱫᱚ ᱦᱟᱱᱟ ᱴᱚᱴᱷᱟ ᱱᱚᱣᱟ ᱴᱚᱴᱷᱟ ᱨᱮᱱ ᱵᱷᱮᱜᱟᱨ ᱵᱷᱮᱜᱟᱨ ᱢᱟᱹᱱᱢᱤ ᱢᱮᱱᱟᱜ ᱾ ᱚ ᱚᱱᱟ ᱠᱷᱟᱹᱛᱤᱨ ᱛᱮ ᱦᱮᱸ ᱛᱟᱦᱚᱞᱮ ᱟᱹᱞᱤᱧ ᱡᱟᱦᱟᱸ ᱠᱚᱞᱤᱧ ᱞᱟᱹᱭ ᱾ ᱪᱮᱫᱟᱜ ᱥᱮ ᱟᱞᱮ ᱫᱤᱥᱚᱢ ᱥᱮᱫ ᱱᱚᱝᱠᱟ ᱦᱩᱭᱩᱜᱼᱟ ᱟᱯᱮ ᱫᱤᱥᱚᱢ ᱥᱮᱫ ᱫᱚ ᱱᱚᱝᱠᱟ ᱫᱚ ᱵᱟᱝ ᱴᱷᱤᱠ ᱼᱼ
ᱦᱮᱸ ᱦᱮᱸ ᱚᱱᱠᱟ ᱫᱚ ᱵᱟᱝ ᱦᱩᱭᱩᱜ ᱚᱱᱟ ᱡᱟᱦᱟᱸ ᱜᱤᱨᱟᱹ ᱛᱚᱞ ᱦᱮᱸ ᱪᱷᱟᱢᱰᱟ ᱚᱱᱟ ᱠᱚᱫᱚ ᱥᱚᱵ ᱦᱩᱭᱩᱜᱼᱟ ᱾ ᱛᱚᱵ ᱜᱤ ᱦᱟᱺᱰᱤ ᱠᱚᱫᱚ ᱥᱚᱵᱽ ᱥᱚᱢᱚᱭ ᱫᱚ ᱵᱟᱝ ᱞᱟᱜᱟᱜᱼᱟ ᱾
ᱚ ᱢᱮᱱᱠᱷᱟᱱ ᱟᱞᱮ ᱫᱤᱥᱚᱢ ᱥᱮᱫ ᱫᱚ ᱠᱷᱟᱱᱡ ᱱᱚᱝᱠᱟ ᱠᱷᱟᱡ ᱢᱮᱱᱟᱜᱼᱟ ᱾
ᱚᱸ ᱾
ᱟᱪᱪᱷᱟ ᱛᱟᱦᱚᱞᱮ ᱜᱚᱝᱠᱮ? ᱜᱚᱝᱠᱮ ᱛᱟᱦᱚᱞᱮ ᱵᱟᱯᱞᱟ ᱫᱚ ᱴᱩᱝᱠᱤ ᱫᱤᱯᱤᱞ ᱵᱟᱯᱞᱟ ᱦᱩᱭᱩᱜ ᱟ ᱛᱚ? ᱟᱱᱮ ᱡᱟᱦᱟᱸ ᱚᱱᱮ ᱤᱭᱟᱹ ᱨᱟᱦᱤ ᱪᱟᱣᱰᱟᱹᱞ ᱟᱛᱮᱜ ᱾
ᱪᱮᱞᱠᱟ
ᱢᱮᱱᱫᱟᱹᱧ ᱨᱟᱦᱤ ᱪᱟᱹᱣᱰᱟᱹᱞ ᱟᱛᱮᱜ ᱡᱟᱹᱥᱛᱤ ᱵᱟᱯᱞᱟ ᱦᱳᱭᱳ ᱜᱮᱭᱟ ᱛᱚ ᱚᱱᱟ ᱟᱯᱮ ᱫᱤᱥᱚᱢ ᱥᱮᱫ ᱫᱚ?
ᱦᱩᱸ ᱪᱮᱫᱠᱟ ᱵᱟᱹᱞᱤᱧ ᱵᱩᱡ ᱵᱩᱡᱽ ᱞᱮᱫ ᱛᱟᱵᱤᱱᱟ ᱾
ᱢᱟᱱᱮ ᱵᱟᱯᱞᱟᱴᱟᱜ ᱫᱚ ᱚᱱᱮ ᱢᱟᱱᱮ ᱨᱟᱦᱤ ᱪᱟᱹᱣᱰᱟᱹᱞ ᱪᱮᱛᱟᱱ ᱛᱮ ᱢᱟᱱᱮ ᱵᱟᱹᱦᱩ ᱟᱹᱜᱩᱢ ᱪᱟᱞᱟᱜᱼᱟ ᱥᱟᱨ ᱥᱟᱹᱜᱩᱱ ᱠᱟᱛᱮᱜ ᱾ ᱠᱟ ᱚᱱᱠᱟ ᱜᱮ ᱛᱚ?
ᱦᱮᱸ ᱚᱱᱠᱟ ᱜᱮ ᱾
ᱟᱨ ᱡᱮᱢᱚᱱ ᱜᱷᱟᱹᱨᱫᱤ ᱡᱟᱶᱟᱭ ᱵᱟᱯᱞᱟ ᱠᱚ ᱱᱚᱣᱟ ᱠᱚ ᱦᱚᱸ ᱦᱳᱭᱳᱜ ᱜᱮᱭᱟ ᱾
ᱦᱮᱸ ᱚᱱᱟ ᱦᱚᱸ ᱦᱩᱭᱩᱜ ᱜᱮᱭᱟ ᱾
ᱛᱟᱯᱚᱨᱮ ᱦᱚᱭᱳᱜ ᱠᱟᱱᱟ, ᱜᱟᱹᱨᱫᱤ ᱡᱟᱭᱟᱭ ᱦᱤᱱᱟᱹ ᱛᱟᱯᱚᱨᱮ ᱚᱨ ᱤᱛᱩᱫ ᱵᱟᱯᱞᱟ ᱢᱮᱛᱟᱜ ᱢᱟ ᱚᱱᱟ ᱫᱚ ᱠᱚ ᱵᱚᱱᱫᱚ ᱟᱠᱟᱫᱟ ᱥᱟᱱᱛᱟᱲ ᱥᱟᱶᱛᱟ ᱠᱷᱚᱱᱟᱜ ᱾ ᱡᱟᱦᱟᱸ ᱚᱨ ᱤᱛᱩᱫ ᱵᱟᱯᱞᱟ ᱛᱟᱦᱮᱸᱞᱮᱱ ᱛᱟᱵᱚᱱᱟ ᱾ ᱡᱟᱦᱟᱸ ᱨᱮᱜᱮ ᱢᱤᱫᱴᱟᱝ ᱠᱩᱲᱤ ᱜᱤᱫᱽᱨᱟᱹ ᱠᱚ ᱠᱩᱥᱤᱭᱟᱠᱚ ᱠᱟᱱ ᱛᱟᱦᱮᱸᱜᱼᱟ ᱚᱸᱰᱮ ᱜᱮ ᱥᱤᱸᱫᱩᱨ ᱾ ᱥᱮ ᱫᱷᱩᱲᱤ ᱥᱤᱸᱫᱩᱨ ᱛᱮᱠᱚ ᱴᱤᱰᱟᱹᱜ ᱮᱫ ᱠᱚ ᱛᱟᱦᱮᱸᱜᱼᱟ ᱾
ᱦᱮᱸ ᱚᱱᱟ ᱛᱚ ᱚᱱᱟ ᱫᱚ ᱱᱚᱛᱮ ᱫᱚ ᱵᱟᱝ ᱦᱩᱭᱩᱜᱼᱟ ᱾
ᱦᱮᱸ ᱦᱮᱸ ᱱᱚᱜ ᱱᱚᱝᱠᱟ ᱜᱮ ᱾
ᱦᱩᱸ
ᱛᱟᱦᱚᱞᱮ ᱜᱚᱝᱠᱮ ᱥᱟᱱᱛᱟᱲ ᱥᱟᱶᱛᱟ ᱨᱮ ᱜᱤᱨᱟᱹ ᱫᱚ ᱛᱤᱱᱟᱹᱜ ᱨᱚᱠᱚᱢ? ᱛᱟᱵᱚᱱᱟ ᱠᱟᱹᱴᱤᱡ ᱱᱚᱣᱟ ᱵᱟᱨᱮᱛᱮ ᱢᱟ ᱞᱟᱹᱭ ᱵᱤᱱ ᱾
ᱡᱮᱦᱚ ᱛᱚ ᱱᱚᱛᱮ ᱛᱚ ᱩᱱᱟᱹᱜ ᱱᱚᱜ ᱱᱚᱛᱮ ᱫᱚ ᱚᱱᱠᱟ ᱢᱟᱱᱟᱣ ᱛᱚ ᱵᱟᱝ ᱦᱩᱭᱩᱜᱼᱟ ᱟᱵᱚᱣᱟᱜ ᱥᱮ ᱥᱟᱱᱛᱟᱞ ᱠᱚᱣᱟᱜ ᱡᱟᱦᱟᱸ ᱜᱮ ᱾ ᱛᱚ ᱦᱮᱸ ᱩᱱᱟᱹᱜ ᱰᱤᱴᱮᱞᱥ ᱵᱷᱟᱵ ᱫᱚ ᱵᱟᱲᱟᱭ ᱫᱚ ᱵᱟᱹᱪᱩᱜᱼᱟ ᱾
ᱴᱷᱤᱠ ᱟᱪᱷᱮ ᱜᱚᱝᱠᱮ ᱛᱟᱦᱮᱞᱤᱧ ᱡᱟ ᱜᱦᱮᱞᱤᱧ ᱵᱟᱲᱟᱭᱟ ᱚᱱᱟ ᱜᱮᱞᱤᱧ ᱤᱭᱟᱹ ᱟᱲᱛᱤᱭᱮᱫᱟ ᱦᱮᱸᱥᱮ ᱾
ᱦᱮᱸ ᱦᱮᱸ ᱟᱵᱮᱱ ᱡᱟᱦᱟᱸ ᱵᱮᱱ ᱵᱟᱲᱟᱭ ᱞᱟᱹᱭ ᱵᱮᱱ ᱾ ᱾
ᱜᱤᱨᱟᱹ ᱫᱚ ᱦᱟᱸᱜ ᱠᱷᱟᱡ ᱯᱮ ᱨᱚᱠᱚᱢᱟ ᱦᱟᱸᱠᱷᱟᱡ ᱥᱟᱱᱛᱟᱲ ᱥᱟᱶᱛᱟ ᱨᱮ ᱡᱟᱦᱟᱸ ᱞᱮᱠᱟ ᱜᱤᱨᱟᱹ ᱢᱮᱱᱟᱜᱼᱟ ᱾ ᱢᱤᱫᱴᱟᱝ ᱫᱚ ᱦᱩᱭᱩᱜ ᱠᱟᱱᱟ ᱞᱟᱞ ᱜᱤᱲᱟᱹ ᱞᱟᱞ ᱜᱤᱨᱟᱹ ᱠᱚ ᱞᱟᱹᱭᱟ ᱦᱮᱸ ᱥᱮ ᱱᱚᱣᱟ ᱜᱤᱨᱟᱹ ᱫᱚ ᱡᱚᱠᱷᱚᱱ ᱥᱮᱸᱫᱽᱨᱟ ᱠᱚ ᱪᱟᱞᱟᱜᱼᱟ ᱟᱡᱫᱤᱭᱟᱹ ᱥᱮᱸᱫᱽᱨᱟ ᱠᱤᱢᱵᱟ, ᱾ ᱡᱟᱦᱱᱟᱜ ᱚᱱᱠᱟᱱᱟᱜ ᱥᱮᱸᱫᱽᱨᱟ ᱠᱚ ᱪᱟᱞᱟᱜᱼᱟ ᱛᱚᱠᱷᱚᱱ ᱠᱷᱟᱱ ᱜᱮ ᱱᱚᱣᱟ ᱜᱤᱨᱟᱹ ᱢᱟᱱᱮ ᱪᱤᱴᱷᱤ, ᱤᱭᱟᱹ ᱜᱤᱨᱟᱹ ᱫᱚᱠᱚ ᱯᱚᱴᱚᱢ ᱛᱮ ᱟᱫᱚ ᱦᱟᱹᱱᱤᱴᱟᱜ ᱢᱟᱺᱡᱷᱤ ᱱᱩᱭᱴᱟᱜ ᱢᱟᱺᱡᱷᱤ ᱚᱱᱠᱟ ᱠᱚ ᱮᱢᱚᱜ ᱛᱮ ᱾ ᱟᱫᱚ ᱠᱚ ᱪᱟᱞᱟᱜᱼᱟ ᱥᱮᱸᱫᱽᱨᱟ ᱱᱚᱣᱟ ᱢᱤᱫᱴᱟᱝ ᱯᱷᱟᱭᱫᱟ ᱾ ᱛᱟᱯᱚᱨᱮ ᱥᱟᱨᱡᱚᱢ ᱜᱤᱨᱟᱹ ᱥᱟᱨᱡᱚᱢ ᱜᱤᱨᱟᱹ ᱫᱚ ᱦᱩᱭᱩᱜ ᱠᱟᱱᱟ ᱥᱟᱱᱛᱟᱲ ᱥᱟᱶᱛᱟ ᱨᱮ ᱡᱟᱦᱟᱸᱴᱟᱜ ᱡᱟᱦᱟᱱᱟᱜ ᱜᱮ ᱮᱴᱠᱮᱴᱚᱬᱮ ᱦᱩᱭᱩᱜ-ᱟ ᱢᱟᱱᱮ ᱟᱹᱰᱤ ᱢᱟᱨᱟᱝ ᱢᱟᱨᱟᱝ ᱵᱤᱪᱟᱹᱨ ᱠᱚ ᱦᱩᱭᱩᱜ ᱜᱮᱛᱟ ᱵᱚᱱᱟ ᱥᱮ ᱾ ᱚᱱᱟ ᱚᱱᱟ ᱵᱤᱪᱟᱹᱨ ᱚᱠᱛᱚ ᱱᱚᱣᱟ ᱤᱭᱟᱹ ᱜᱤᱨᱟᱹ ᱫᱚᱠᱚ ᱮᱢᱟ ᱾
ᱦᱩᱸ ᱟᱹᱰᱤ ᱢᱚᱡᱽ ᱟᱵᱮᱱ ᱦᱩᱸ
ᱛᱟᱨᱯᱚᱨᱮ ᱦᱩᱭᱩᱜ ᱠᱟᱱᱟ ᱠᱤᱛᱟᱹ ᱜᱤᱨᱟᱹ
ᱦᱩᱸ ᱾
ᱠᱤᱛᱟᱹ ᱜᱤᱨᱟᱹ ᱫᱚ ᱱᱚᱜ-ᱚᱭ ᱡᱮᱢᱚᱱ ᱱᱚᱣᱟ ᱫᱚ ᱟᱵᱚ ᱚᱲᱟᱜ ᱠᱷᱮᱛᱨᱮ ᱨᱮ ᱚᱲᱟᱜ ᱠᱷᱮᱛᱨᱮ ᱨᱮ ᱵᱟᱯᱞᱟ, ᱵᱷᱟᱸᱰᱟᱱ, ᱪᱷᱟᱹᱴᱭᱟᱹᱨ ᱦᱮᱸ ᱥᱮ ᱾
ᱦᱩᱸ ᱾
ᱱᱚᱣᱟ ᱠᱚ ᱟᱟᱠᱷᱟᱡ ᱱᱚᱣᱟ ᱠᱚᱫᱚ ᱠᱤᱛᱟᱹ ᱜᱤᱨᱟᱹ ᱠᱚ ᱢᱮᱛᱟᱜ ᱠᱟᱱᱟ ᱾
ᱦᱩᱸ ᱾
ᱢᱟ ᱜᱚᱝᱠᱮ ᱟᱨᱚ ᱟᱵᱤᱱᱟᱜ ᱡᱩᱫᱤ ᱚᱱᱠᱟᱱᱟᱜ ᱡᱟᱦᱟᱱᱟᱜ ᱠᱩᱠᱞᱤ ᱢᱮᱱᱟᱜ-ᱟ ᱥᱮ
ᱦᱩᱸᱜ ᱛᱷᱚᱲᱟ ᱤᱭᱟᱹ ᱛᱷᱚᱲᱟ ᱞᱟᱹᱭ ᱵᱮᱱ ᱡᱮ ᱱᱮᱛᱟᱨ ᱪᱮᱫ ᱞᱮᱠᱟ ᱵᱩᱡᱷᱟᱹᱜ ᱠᱟᱱᱟ ᱟᱵᱚ ᱥᱟᱱᱛᱟᱞ ᱥᱚᱢᱟᱡᱽ ᱞᱟᱦᱟ ᱤᱫᱤᱜ ᱠᱟᱱᱟ ᱵᱚᱱ ᱥᱮ ᱵᱟᱵᱚᱱ ᱞᱟᱦᱟ ᱤᱫᱤᱜ ᱠᱟᱱᱟ ᱪᱮᱫ ᱞᱮᱠᱟ ᱵᱮᱱ ᱟᱵᱮᱱᱟᱜ ᱦᱩᱫᱤᱥ ᱛᱮ ᱪᱮᱫ ᱞᱮᱠᱟ ᱵᱮᱱ ᱵᱩᱡᱷᱟᱹᱜ ᱵᱩᱡᱽ ᱮᱫᱟ?
ᱴᱷᱤᱠ ᱟᱪᱷᱮ ᱜᱚᱝᱠᱮ ᱱᱚᱣᱟ ᱵᱟᱨᱮ ᱛᱮᱞᱤᱧ ᱞᱟᱹᱭ ᱮᱫᱟ, ᱟᱠᱷᱟᱡ ᱱᱤᱛᱚᱜ ᱟᱜ ᱟᱵᱚᱣᱟᱜ ᱮᱢᱚᱱ ᱯᱚᱨᱤᱥᱛᱷᱤᱛᱤ ᱧᱮᱞᱚᱜ ᱠᱟᱱᱟ ᱥᱟᱱᱛᱟᱲ ᱥᱟᱶᱛᱟ ᱨᱮ ᱟᱵᱚ ᱫᱚ ᱛᱟᱭᱚᱢ ᱟᱠᱟ ᱨᱮᱜᱮ ᱢᱮᱱᱟᱜ ᱵᱚᱱᱟ ᱟᱹᱰᱤ ᱜᱮᱵᱚᱱ ᱛᱟᱭᱚᱢ ᱠᱟᱱᱟ ᱾ ᱠᱟᱨᱚᱱ ᱫᱚ ᱥᱮᱪᱮᱫ ᱵᱟᱹᱱᱩᱜ ᱠᱚᱣᱟ ᱥᱮᱪᱮᱫ ᱵᱟᱹᱱᱩᱜ ᱛᱟᱵᱚᱱᱟ ᱦᱮᱸ ᱥᱮ ᱾
ᱦᱩᱸ
ᱥᱮᱪᱮᱫ ᱢᱟᱹᱭ ᱵᱟᱹᱵᱩ ᱛᱟᱠᱚ ᱵᱟᱝ ᱠᱚ ᱦᱟᱛᱟᱣᱫᱟ ᱥᱮ ᱜᱟᱨᱡᱮᱱ ᱠᱚᱦᱚᱸ ᱢᱟᱱᱮ ᱥᱚᱴᱷᱤᱠ ᱰᱟᱦᱟᱨ ᱛᱮ ᱜᱤᱫᱽᱨᱟᱹ ᱵᱟᱝ ᱠᱚ ᱛᱟᱲᱟᱢ ᱦᱚᱪᱚᱭᱮᱫ ᱠᱚᱣᱟ ᱡᱮᱢᱚᱱ ᱠᱚ ᱛᱟᱲᱟᱢ ᱦᱚᱪᱚᱭᱮᱫ ᱠᱚᱣᱟ ᱯᱟᱛᱟ, ᱪᱷᱟᱛᱟ, ᱡᱟᱛᱨᱟ, ᱦᱟᱴ ᱵᱟᱴ ᱚᱱᱛᱮ ᱠᱷᱟᱱ ᱫᱚ ᱢᱟᱹᱭ ᱵᱟᱹᱵᱩ ᱛᱟᱠᱚ ᱫᱚ ᱛᱟᱲᱟᱛᱟᱲᱤ ᱠᱚ ᱥᱟᱹᱛ ᱠᱚᱣᱟ, ᱢᱮᱱᱠᱷᱟᱱ ᱤᱥᱠᱩᱞ ᱪᱟᱞᱟᱜ ᱚᱠᱛᱚ ᱫᱚ ᱵᱟᱠᱚ ᱥᱟᱹᱛ ᱠᱚᱣᱟ
ᱦᱩᱸ ᱦᱳᱭ ᱜᱮ
ᱦᱮᱸ ᱥᱮ ᱵᱟᱝ ᱜᱚᱝᱠᱮ ᱟᱹᱵᱤᱱ ᱢᱟ ᱞᱟᱹᱭ ᱵᱤᱱ ᱥᱮ ᱠᱷᱟᱨᱟᱯ ᱞᱤᱧ ᱢᱮᱱᱫᱟ
ᱵᱟᱝ ᱴᱷᱤᱠ ᱜᱮ ᱵᱚᱱ ᱢᱮᱱᱫᱟ ᱚᱞᱚᱜ ᱯᱟᱲᱦᱟᱣ ᱫᱚ ᱡᱚᱨᱩᱨᱤ ᱠᱟᱱ ᱜᱮᱭᱟ ᱟᱵᱚ ᱫᱚ ᱡᱟᱦᱟᱸ ᱚᱱᱟ ᱟᱵᱚᱣᱟᱜ ᱫᱚ ᱞᱟᱹᱠᱛᱤ ᱠᱟᱱ ᱜᱮᱭᱟ ᱚᱱᱟ ᱫᱚ ᱠᱟᱨᱚᱱ ᱡᱩᱫᱤ ᱚᱞᱚᱜ ᱯᱟᱲᱦᱟᱜ ᱡᱩᱫᱤ ᱵᱟᱝᱠᱚ ᱠᱚᱨᱟᱣᱟ ᱛᱚ ᱦᱟᱹᱡᱩᱜ ᱠᱟᱱ ᱫᱤᱱ ᱨᱮ ᱟᱵᱚᱣᱟᱜ ᱥᱟᱱᱛᱟᱲ ᱥᱚᱢᱟᱡᱽ ᱪᱤᱠᱟᱛᱮ ᱞᱟᱦᱟᱜ-ᱟ
ᱦᱳᱭ
ᱛᱤᱦᱤᱧ ᱡᱮᱢᱚᱱ ᱟᱵᱚ ᱨᱟᱥᱴᱨᱚᱯᱚᱛᱤᱭᱟᱜ ᱦᱩᱸ ᱥᱚᱛ ᱪᱮᱫ ᱜᱮ ᱦᱮᱸ ᱛᱩᱨᱩ ᱞᱮᱠᱟᱱ ᱡᱮᱢᱚᱱ ᱨᱟᱥᱴᱨᱚᱯᱚᱛᱤ ᱛᱤᱦᱤᱧ ᱢᱮᱱᱟᱭ ᱠᱟᱫᱤᱭᱟᱹ ᱟᱵᱩ ᱨᱮᱱ ᱫᱨᱚᱯᱚᱫᱤ ᱢᱩᱨᱢᱩ
ᱮᱛᱚ ᱚᱞᱚᱜ ᱯᱟᱲᱦᱟᱜ ᱢᱮᱱᱟᱜ ᱛᱟᱭ ᱛᱮᱜᱮ ᱛᱚ ᱚᱸᱰᱮ ᱠᱚ ᱚᱱᱟ ᱠᱚᱥᱴᱚ ᱠᱚ ᱮᱢ ᱠᱟᱫᱮᱭᱟ ᱠᱚ
ᱦᱮᱸ ᱦᱮᱸ
ᱠᱷᱟᱡ ᱡᱩᱫᱤ ᱵᱷᱟᱜᱤ ᱵᱷᱟᱜᱤ ᱯᱳᱥᱴ ᱨᱮᱠᱚ ᱡᱩᱫᱤ ᱠᱚ ᱛᱟᱦᱮᱱᱟ ᱟᱵᱚᱣᱟᱜ ᱟᱵᱚᱨᱮᱱ ᱦᱚᱲ ᱥᱮ ᱩᱠᱤᱞ ᱠᱚ ᱵᱮᱱᱟᱣᱱᱟ ᱥᱮ ᱯᱩᱞᱤᱥ ᱠᱚ ᱵᱮᱱᱟᱣ ᱱᱟᱠᱚ, ᱡᱟᱦᱟᱸ ᱫᱚ ᱢᱟᱱᱮ ᱵᱤᱥᱤᱫᱚ ᱢᱮᱦᱱᱚᱛ ᱨᱮᱭᱟᱜ ᱫᱚ ᱵᱟᱝ ᱠᱟᱱᱟ ᱩᱠᱤᱞ ᱵᱮᱱᱟᱣ ᱥᱮ ᱯᱩᱞᱤᱥ ᱨᱮ ᱠᱟᱹᱢᱤ, ᱯᱚᱨᱮ ᱡᱩᱫᱤ ᱠᱚ ᱪᱟᱞᱟᱜ-ᱟ ᱟᱵᱚ ᱨᱮᱱ ᱦᱚᱲ ᱛᱟᱞᱦᱮ ᱛᱚ ᱵᱷᱟᱹᱜᱤᱜ-ᱟ ᱢᱤᱫ ᱴᱮᱱ ᱟᱵᱚᱣᱟᱜ ᱥᱟᱱᱛᱟᱞ ᱥᱚᱢᱟᱡᱽ ᱜᱮ ᱞᱟᱦᱟᱜ-ᱟ ᱟᱨᱚ ᱚᱞᱚᱜ ᱯᱟᱲᱦᱟᱜ ᱥᱮᱬᱟ ᱛᱟᱦᱮᱱ ᱠᱷᱟᱡ ᱫᱚ ᱢᱟᱱᱮ ᱪᱤᱫ ᱤᱧ ᱢᱮᱱᱟ ᱵᱷᱟᱹᱜᱤ ᱚᱱᱮᱠ ᱠᱤᱪᱷᱩ ᱨᱮ ᱟᱵᱚ ᱠᱚ ᱢᱮᱛᱟᱜ ᱢᱚᱱᱮ ᱵᱚᱱᱟ ᱡᱮ ᱦᱮᱸ ᱱᱩᱠᱩ ᱫᱚ ᱯᱟᱲᱦᱟᱜ ᱥᱤᱠᱪᱷᱤᱛ ᱜᱮᱭᱟ ᱠᱚ
ᱦᱮᱸ ᱡᱮᱢᱚᱱ ᱟᱰᱤ ᱱᱤᱛ ᱱᱤᱛᱚᱜ ᱧᱮᱞᱚᱜ ᱠᱟᱱᱟ ᱮᱢ ᱵᱤ ᱵᱤ ᱮᱥ ᱠᱚ ᱠᱚᱨᱟᱣᱮᱫ ᱛᱟᱵᱚᱱᱟ ᱟᱵᱚ ᱨᱮᱱ ᱤᱭᱟᱹ ᱛᱟᱠᱚ ᱢᱟᱱᱮ ᱰᱟᱠᱛᱟᱨ ᱢᱟᱨᱟᱝ ᱢᱟᱨᱟᱝ ᱯᱚᱛ ᱨᱮ ᱢᱮᱱᱟᱜ ᱠᱚᱣᱟ ᱡᱷᱚᱛᱚ ᱡᱟᱭᱜᱟ ᱨᱮᱜᱮ ᱢᱮᱱᱟᱜ ᱠᱚᱣᱟ ᱢᱮᱱᱠᱷᱟᱱ ᱚᱝᱠᱟ ᱜᱮ ᱪᱷᱟᱛᱤᱠ ᱠᱚ ᱚᱠᱟ ᱞᱮᱠᱟ ᱢᱮᱱᱟᱜ ᱠᱚᱣᱟ ᱟᱵᱚ ᱦᱚᱸ ᱚᱝᱠᱟ ᱜᱮ ᱵᱚᱱ ᱥᱟᱸᱜᱮ ᱞᱮᱠᱷᱟᱱ ᱟᱹᱰᱤ ᱜᱮ ᱨᱟᱹᱥᱠᱟᱹ ᱵᱩᱡᱷᱟᱹᱣ ᱥᱟᱱᱛᱟᱲ ᱥᱟᱶᱛᱟ ᱦᱚᱸ ᱟᱹᱰᱤ ᱱᱟᱯᱟᱭ ᱰᱟᱦᱟᱨ ᱛᱮᱭ ᱛᱟᱲᱟᱢ ᱛᱟᱵᱚᱱᱟ
ᱦᱩᱸ
ᱱᱚᱜ-ᱚ ᱱᱝᱠᱚ ᱟᱫᱚ ᱤᱧ ᱫᱚ ᱱᱟᱜ ᱠᱷᱟᱡ ᱱᱮᱜᱮᱴᱤᱵᱷ ᱫᱚ ᱱᱚᱣᱟᱜᱤᱧ ᱧᱮᱞᱫᱟ ᱟᱵᱚ ᱫᱚ ᱡᱟᱹᱥᱛᱤ ᱫᱚ ᱦᱟᱴ, ᱯᱟᱛᱟ, ᱡᱟᱛᱨᱟ ᱠᱤᱢᱵᱟ ᱚᱨᱜᱮᱥᱴᱟᱨ ᱚᱱᱟ ᱠᱚᱨᱮ ᱵᱚᱱ ᱢᱟᱛᱟᱣ ᱠᱟᱱᱟ ᱨᱟᱹᱥᱠᱟᱹ ᱜᱮ ᱫᱚᱢᱮ ᱵᱚᱱ ᱦᱟᱢᱮᱴ ᱮᱟ ᱢᱮᱱᱠᱷᱟᱱ ᱨᱟᱹᱥᱠᱟᱹ ᱫᱚ ᱚᱱᱟ ᱨᱟᱹᱥᱠᱟᱹ ᱫᱚ ᱵᱟᱝ ᱟᱥᱚᱞ ᱨᱟᱹᱥᱠᱟᱹ ᱫᱚ ᱢᱚᱱᱮ ᱠᱷᱚᱱᱟᱜ ᱡᱟᱦᱟᱸᱢ ᱟᱹᱭᱠᱟᱹᱣᱟ ᱥᱮ ᱚᱞ ᱯᱟᱲᱦᱟᱣ ᱠᱟᱛᱮᱫ ᱡᱟᱦᱟᱢ ᱚᱨᱡᱚᱱᱟ ᱚᱱᱟᱜᱤᱧ ᱢᱮᱱᱟ ᱤᱧ ᱫᱚ ᱟᱥᱚᱞ ᱨᱟᱹᱥᱠᱟᱹ ᱫᱚ
ᱦᱩᱸ ᱛᱚ ᱜᱚᱝᱠᱮ ᱛᱷᱚᱲᱟ ᱚᱱᱟ ᱤᱭᱟᱹ ᱵᱟᱨᱮ ᱨᱮ ᱛᱷᱚᱲᱟ ᱞᱟᱹᱭ ᱢᱮᱥᱮ ᱱᱚᱜᱼᱚᱭ ᱡᱮ ᱦᱩᱞ ᱢᱟᱦᱟ ᱥᱩᱨ ᱦᱤᱡᱩᱜ ᱠᱟᱱᱟ ᱥᱮ ᱛᱚ ᱚᱱᱮᱠ ᱦᱚᱲ ᱠᱚ ᱢᱮᱱᱟ ᱡᱮ ᱥᱟᱹᱜᱩᱱ ᱦᱩᱞ ᱢᱟᱦᱟ
ᱦᱮᱸ ᱦᱩᱞ ᱢᱟᱦᱟ ᱵᱟᱨᱮ ᱛᱮᱞᱤᱧ ᱞᱟᱹᱭᱫᱟ ᱦᱟᱸᱜ ᱠᱷᱟᱡ ᱱᱚᱣᱟ ᱫᱚ ᱟᱴᱷᱨᱚᱥᱚ ᱯᱚᱧᱪᱟᱱᱱᱚ ᱥᱟᱞᱨᱮ ᱛᱤᱨᱤᱥᱮ ᱡᱩᱱ ᱨᱮ ᱦᱩᱞ ᱫᱚ ᱦᱩᱭ ᱞᱮᱱᱟ ᱦᱟᱸᱜ ᱠᱷᱟᱡ ᱵᱷᱚᱜᱽᱱᱟᱰᱤ ᱟᱛᱳ ᱨᱮ ᱥᱤᱫᱩ, ᱠᱟᱹᱱᱩ, ᱯᱷᱩᱞᱳ, ᱡᱷᱟᱱᱚ ᱮᱻ ᱪᱟᱸᱫᱽ, ᱵᱷᱳᱭᱨᱳᱚᱵ ᱱᱩᱠᱩ ᱠᱚ ᱟᱵᱟᱨ ᱟᱭᱢᱟ ᱥᱟᱭ ᱥᱟᱭ ᱢᱟᱹᱱᱢᱤ ᱠᱚ ᱫᱟᱨᱟᱭ ᱛᱮ ᱱᱚᱣᱟ ᱫᱚ ᱦᱩᱭ ᱞᱮᱱᱟ ᱦᱟᱸᱜ ᱠᱷᱟᱡ ᱟᱫᱚ ᱚᱸᱰᱮ ᱵᱨᱤᱴᱤᱥ ᱠᱚᱦᱚᱸ ᱟᱠᱚ ᱟᱹᱰᱤ ᱩᱥᱛᱟᱹᱨ ᱠᱚ ᱨᱟᱡᱽ ᱠᱮᱜᱼᱟ ᱦᱮᱸᱥᱮ ᱚᱱᱟ ᱠᱚ ᱵᱟᱠᱚ ᱥᱚᱡᱡᱚ ᱫᱟᱲᱮᱭᱟᱫᱟ ᱤᱭᱟ. ᱛᱟᱯᱚᱨᱮ ᱱᱩᱠᱩ ᱯᱷᱩᱞᱳ, ᱡᱷᱟᱱᱳ, ᱥᱤᱫᱩ, ᱠᱟᱹᱱᱩ ᱱᱩᱠᱩ ᱢᱟᱱᱮ ᱢᱟᱭᱟᱝ ᱨᱮ ᱥᱮᱸᱜᱮᱞ ᱡᱩᱞ ᱮᱱᱟ ᱱᱩᱱᱟᱹᱜ ᱱᱟᱦᱟᱪᱟᱨ ᱛᱤᱨᱞᱟᱹ ᱠᱚ ᱪᱮᱛᱟᱱ ᱨᱮ ᱟᱵᱚᱨᱮᱱ ᱛᱤᱨᱞᱟᱹ ᱠᱚ ᱪᱮᱛᱟᱱ ᱨᱮ ᱟᱹᱰᱤ ᱱᱟᱦᱟᱪᱟᱨ ᱵᱮᱵᱟᱹᱲᱤᱡ ᱱᱚᱣᱟ ᱠᱚ ᱵᱟᱝᱠᱚ ᱥᱟᱦᱟ ᱫᱟᱲᱮᱭᱟᱜ ᱠᱷᱟᱱ ᱢᱤᱫᱴᱟᱝ ᱟᱫᱚ ᱤᱭᱟᱹ ᱦᱩᱞ ᱠᱚ ᱮᱛᱚᱦᱚᱵ ᱠᱮᱫᱟ ᱱᱚᱣᱟ ᱫᱚ ᱚᱱᱮ ᱤᱭᱟᱹ ᱜᱤᱨᱟᱹᱛᱮ ᱥᱟ ᱤᱭᱟᱹ ᱦᱟᱯᱮ ᱜᱤᱨᱟᱹ ᱨᱮᱱᱟᱜ ᱧᱩᱛᱩᱢ ᱫᱚᱩᱧ ᱦᱤᱲᱤᱧ ᱠᱮᱫᱟ ᱡᱟᱭᱦᱳᱠ ᱟᱫᱚ ᱚᱱᱟ ᱜᱤᱨᱟᱹᱛᱮ ᱤᱭᱟᱹ ᱦᱚᱦᱚ ᱠᱮᱫᱟ ᱠᱤᱱ ᱥᱤᱫᱩ ᱠᱟᱹᱱᱩ ᱛᱟᱹᱠᱤᱱ ᱛᱟᱯᱚᱨᱮ ᱵᱷᱚᱜᱽᱱᱟᱰᱤ ᱨᱮ ᱟᱫᱚ ᱱᱚᱣᱟ ᱦᱩᱞ ᱫᱚ ᱦᱩᱭ ᱞᱮᱱᱟ ᱟᱴᱷᱨᱚᱥᱚ ᱟᱴᱷᱮᱨᱚᱥᱚ ᱯᱚᱧᱪᱟᱱᱱᱚ ᱥᱟᱞᱨᱮ ᱠᱷᱟᱡ ᱛᱤᱨᱤᱥᱮ ᱡᱩᱱ ᱚᱱᱟ ᱠᱷᱟᱹᱛᱤᱨ ᱛᱮ ᱛᱤᱨᱤᱥᱮ ᱡᱩᱱ ᱫᱚᱵᱚᱱ ᱢᱟᱱᱟᱣᱟ
ᱦᱩᱸ ᱛᱚ ᱜᱚᱝᱠᱮ ᱚᱱᱟ ᱫᱚ ᱥᱟᱹᱜᱩᱱ ᱚᱱᱟᱠᱚᱨᱮ ᱠᱚ ᱚᱞᱟ ᱮᱥᱴᱮᱴᱟᱥ ᱠᱚᱨᱮ ᱚᱱᱮ ᱡᱮ ᱥᱟᱹᱜᱩᱱ ᱦᱩᱞ ᱢᱟᱦᱟ ᱩᱱᱤᱠᱤ ᱠᱤ ᱚᱞ ᱞᱟᱹᱠᱛᱤ ᱜᱮᱭᱟ ᱢᱟᱱᱮ ᱴᱷᱤ ᱢᱟᱱᱮ ᱥᱚᱴᱷᱤᱠ ᱜᱮᱭᱟ ᱥᱮ
ᱟᱫᱚ ᱱᱚᱣᱟ ᱫᱚ ᱥᱟᱹᱜᱩᱱ ᱠᱟᱛᱷᱟ ᱫᱚ ᱵᱟᱝ ᱠᱟᱱᱟ ᱤᱧ ᱫᱩᱧ ᱢᱮᱱᱟ ᱦᱮᱸᱥᱮ
ᱦᱩᱸ
ᱟᱡᱚᱢ ᱵᱤᱱ ᱟᱹᱵᱤᱱ ᱡᱩᱫᱤ ᱵᱷᱟᱸᱰᱟᱱᱚᱜᱼᱟ ᱵᱤᱱ ᱦᱮᱸᱥᱮ ᱵᱷᱟᱸᱰᱟᱱ ᱵᱷᱟᱸᱰᱟᱱ ᱠᱤᱢᱵᱟ ᱜᱚᱡ ᱜᱩᱨ ᱦᱩᱭ ᱠᱟᱱᱟ ᱩᱱᱫᱚ ᱟᱵᱤᱱ ᱫᱚ ᱚᱱᱟ ᱫᱚ ᱤᱭᱟᱹ ᱢᱟᱱᱮ ᱢᱟᱱᱮ ᱠᱟᱹᱴᱤᱡ ᱥᱟᱹᱜᱩᱱ ᱧᱚᱜ ᱠᱟᱹᱢᱤ ᱠᱟᱱᱟ ᱥᱮ ᱚᱥᱟᱹᱜᱩᱱ ᱧᱚᱜ ᱠᱟᱹᱢᱤ ᱠᱟᱱᱟ ᱚᱠᱟ ᱞᱮᱠᱟ ᱵᱤᱱ ᱵᱩᱡᱷᱟᱹᱣᱟ, ᱥᱟᱹᱜᱩᱱ ᱠᱟᱹᱢᱤ ᱫᱩᱧ ᱞᱮᱭᱟ ᱡᱟᱦᱟᱸ ᱨᱟᱹᱥᱠᱟᱹ ᱧᱟᱢᱚᱜᱼᱟ ᱚᱱᱟ ᱥᱟᱹᱜᱩᱱ ᱠᱟᱹᱢᱤ ᱠᱟᱱᱟ ᱡᱟᱦᱟᱸ ᱫᱩᱠ ᱢᱩᱦᱤᱛ ᱨᱮ ᱚᱱᱟ ᱫᱚ ᱤᱭᱟᱹ ᱫᱚ ᱵᱟᱝ ᱠᱟᱱᱟ
ᱦᱩᱸ
ᱟᱵᱟᱨ ᱱᱤᱛᱚᱜ ᱧᱮᱞᱚᱜ ᱠᱟᱱᱟ ᱟᱹᱰᱤ ᱟᱭᱢᱟ ᱡᱟᱭᱜᱟ ᱨᱮᱜᱮ ᱢᱟᱱᱮ ᱦᱩᱞ ᱢᱟᱦᱟᱛᱮ ᱦᱟᱱᱮ ᱩᱛᱥᱚᱵ ᱠᱚ ᱯᱟᱞᱚᱱ ᱫᱟ ᱢᱟᱱᱮ ᱱᱚᱣᱟ ᱫᱚ ᱤᱭᱟᱹ ᱠᱟᱱᱟ ᱠᱤ ᱢᱟᱱᱮ ᱤᱭᱟᱹ ᱠᱟᱱᱟ ᱢᱮᱞᱟ ᱠᱟᱱᱟ ᱠᱤ ᱱᱚᱣᱟ ᱫᱚ ᱦᱩᱞ ᱢᱟᱦᱟ ᱫᱚ
ᱦᱩᱸ ᱚᱱᱟ‌ ᱜᱮᱛᱚ ᱟᱞᱮ ᱥᱮᱱ ᱦᱚᱸ ᱱᱚᱛᱮ ᱫᱚ ᱮᱠᱫᱚᱢ ᱟᱫᱚ ᱚᱠᱟ ᱥᱮᱫ ᱵᱷᱤᱰᱭᱳ ᱠᱚᱠᱚ ᱟᱲᱟᱜ ᱵᱟᱲᱟᱭᱮᱫᱟ ᱯᱷᱮᱥᱵᱩᱠ ᱤᱭᱩᱴᱩᱵ ᱠᱚᱨᱮ ᱟᱫᱚ ᱟᱠᱩᱜᱮ ᱫᱤᱠᱩ ᱴᱷᱮᱱ ᱠᱩ ᱥᱮ ᱮᱴᱟᱜ ᱦᱚᱲ ᱴᱷᱮᱱ ᱟᱵᱚ ᱜᱮᱵᱚᱱ ᱢᱟᱱᱮ ᱩᱱᱠᱩ ᱫᱚ ᱟᱵᱚ ᱥᱟᱱᱛᱟᱞ ᱥᱚᱢᱟᱡ ᱠᱚ ᱠᱟᱹᱴᱤᱡ ᱮᱫᱟᱠᱚ ᱡᱮ ᱱᱩᱠᱩ ᱫᱚ ᱚᱱᱠᱟ ᱪᱷᱟᱯᱨᱤ ᱞᱮᱠᱟ ᱠᱚ ᱮᱱᱮᱡ ᱵᱟᱲᱟᱭᱟᱠᱩ
ᱦᱮᱸ ᱚᱱᱠᱟᱜᱮ ᱧᱮᱞᱚᱜ ᱠᱟᱱᱟ ᱟᱵᱟᱨ ᱦᱩᱞ ᱢᱟᱦᱟ ᱞᱮᱠᱟᱱ ᱫᱤᱱ ᱨᱮ ᱯᱟᱛᱟ ᱪᱷᱟ ᱼᱼ ᱛᱟ ᱦᱩᱭᱩᱜ ᱠᱟᱱᱟ, ᱢᱮᱱᱠᱷᱟᱱ ᱟᱵᱚ ᱫᱚ ᱠᱟᱹᱴᱤᱡ ᱦᱚᱸ ᱞᱟᱡᱟᱣ ᱥᱚᱨᱚᱢ ᱫᱚ ᱵᱟᱹᱱᱩᱜ ᱛᱟᱵᱚᱱᱟ ᱥᱮ ᱪᱮᱫ
ᱚᱱᱟ ᱜᱮᱛᱚ ᱯᱟᱛᱟ ᱪᱷᱟᱛᱟ ᱞᱮᱠᱟ ᱫᱚ ᱦᱩᱭ ᱫᱚ ᱩᱪᱤᱛ ᱵᱟᱝ ᱠᱟᱱᱟ
ᱦᱮᱸ ᱢᱟᱱᱮ ᱚᱱᱟ ᱚᱱᱟ ᱫᱤᱱ ᱨᱮᱫᱚ ᱚᱨᱠᱮᱥᱴᱟᱨ ᱦᱩᱭ ᱞᱮᱱᱟ ᱥᱮ ᱵᱚᱞ ᱠᱮᱞᱳᱰ ᱵᱚᱞ ᱠᱷᱮᱞᱳᱰ ᱦᱩᱭ ᱞᱮᱱᱟ ᱥᱮ ᱤᱭᱟᱹ ᱯᱚᱨᱚᱵᱽ ᱮᱱᱮᱡ ᱦᱩᱭ ᱞᱮᱱᱟ
ᱦᱩᱸ ᱚᱱᱟᱜᱮ
ᱚᱱᱟ ᱠᱩᱜᱮ ᱡᱩᱫᱤ ᱠᱚ ᱦᱩᱫᱤᱥᱟ ᱟᱫᱚ ᱪᱮᱫ ᱮᱢ ᱢᱮᱱᱟ ᱟᱫᱚ ᱡᱟᱦᱟᱸᱭ ᱵᱷᱟᱜᱤ ᱯᱳᱥᱴ ᱨᱮ ᱢᱮᱱᱟᱜ ᱠᱚᱣᱟ ᱩᱱᱠᱩ ᱜᱮ ᱡᱚᱫᱤ ᱱᱤᱭᱟᱹ ᱠᱚ ᱛᱷᱚᱲᱟ ᱠᱩ ᱞᱟᱹᱭᱟ ᱥᱮ ᱤᱭᱩᱴᱤᱭᱩᱵᱟᱨ ᱡᱟᱦᱟᱸᱭ ᱠᱚ ᱢᱮᱱᱟᱜ ᱠᱚᱣᱟ ᱱᱤᱭᱟᱹ ᱠᱚ ᱵᱟᱨᱮ ᱨᱮᱠᱚ ᱞᱟᱹᱭᱟ ᱛᱟᱞᱦᱮ ᱯᱟᱥᱱᱟᱜᱼᱟ ᱡᱟᱞᱫᱤ
ᱟᱫᱚ ᱪᱮᱠᱟᱭ ᱫᱟᱠᱚ ᱚᱱᱟ ᱜᱮ
ᱦᱟ
ᱛᱚ ᱜᱚᱝᱠᱮ ᱚᱠᱛᱚ ᱢᱟ ᱦᱳᱭ ᱦᱮ ᱮᱱ ᱵᱟᱝ
ᱦᱮᱸ ᱛᱟᱦᱚᱞᱮ ᱱᱚᱝᱠᱟ ᱜᱮᱞᱟᱝ ᱨᱚᱯᱚᱲᱟ ᱦᱳᱭ ᱥᱮ ᱵᱟᱝ
ᱦᱮᱸ ᱟᱨᱚ ᱦᱟᱸᱜ ᱯᱚᱨᱮ ᱨᱚᱯᱚᱲ ᱦᱩᱭᱩᱜᱼᱟ ᱟᱹᱰᱤ ᱵᱮᱥ ᱵᱩᱡᱷᱟᱹᱣ ᱮᱱᱟ ᱟᱹᱵᱤᱱ ᱥᱟᱛᱮ ᱨᱚᱲ ᱠᱟᱛᱮ ᱦᱩ ᱦᱩᱸ ᱟᱭᱢᱟ ᱥᱟᱨᱦᱟᱣ
ᱴᱷᱤᱠ ᱟᱪᱷᱮ ᱦᱮᱸ ᱜᱚᱝᱠᱮ